ᱦᱩᱸ ᱜᱚᱢᱠᱮ ᱡᱚᱦᱟᱨ ᱜᱮ ᱢᱟ ᱤᱧ ᱯᱟᱦᱴᱟ ᱠᱷᱚᱱ ᱥᱟᱹᱜᱩᱱ ᱥᱮᱛᱟᱜ ᱟᱨ
ᱦᱮᱸᱢ ᱱᱚᱛᱮ ᱠᱷᱚᱱ ᱦᱚᱸ ᱥᱟᱹᱜᱩᱱ ᱥᱮᱛᱟᱜ,
ᱟᱪᱪᱷᱟ ᱱᱟᱯᱟᱭ ᱵᱟᱲᱟᱜ ᱜᱮ?
ᱦᱮᱸ ᱱᱟᱯᱟᱭ ᱵᱟᱲᱟ ᱜᱮ ᱾
ᱟᱪᱪᱷᱟ ᱦᱚᱸ, ᱟᱹᱞᱤᱧ ᱦᱚᱸ ᱱᱟᱯᱟᱭ ᱵᱟᱲᱟᱜ ᱜᱮ?
ᱦᱮᱸ ᱟᱨ ᱪᱮᱫ ᱠᱚᱵᱤᱱ ᱪᱮᱠᱟ ᱭᱮᱜᱼᱟ?
ᱪᱤᱠᱟᱹ ᱛᱚ ᱚᱱᱠᱟ ᱪᱮᱫ ᱦᱚᱸ ᱵᱟᱝ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱢᱳᱵᱟᱭᱤᱞ ᱜᱮ ᱥᱟᱵ ᱦᱩᱭ ᱱᱟ ᱱᱚᱜ ᱚᱭ ᱱᱤᱛᱚᱜ ᱱᱤᱛᱚᱜ᱾
ᱟᱪᱪᱷᱟ, ᱟᱪᱪᱷᱟ,
ᱦᱩᱢ ᱟᱵᱤᱱ ᱜᱮ ᱪᱮᱫ ᱵᱤᱱ ᱪᱤᱠᱟᱹ ᱮᱭᱼᱟ ᱜᱚᱝᱠᱮ?
ᱦᱮᱸ ᱟᱹᱞᱤᱧ ᱱᱚᱜᱼᱚᱭ ᱱᱚᱛᱮᱞᱤᱧ ᱫᱩᱲᱩᱵ ᱵᱟᱲᱟ ᱟᱠᱟᱱᱟ ᱱᱚᱛᱮ ᱫᱟᱹᱛᱟᱱᱤ ᱥᱟᱵ ᱵᱟᱲᱟ ᱠᱟᱛᱮᱱ
ᱟ ᱟᱪᱪᱷᱟ,
ᱦᱮᱸ,
ᱞᱟᱹᱭᱮᱜᱼᱟ ᱞᱤᱧ ᱜᱚᱝᱠᱮ ᱟᱪᱷᱟ ᱡᱟᱦᱟᱸ ᱥᱟᱛᱟᱢ ᱪᱮᱛᱟᱱ ᱨᱮ ᱨᱮᱞᱟᱝ ᱛᱷᱩᱛᱤᱭᱟ ᱥᱮ ᱮᱢᱱᱤ ᱜᱮ ᱞᱟᱝ ᱛᱷᱩᱛᱤᱭᱟ
ᱪ ᱮᱢ
ᱟᱪᱷᱟ, ᱞᱟᱭᱤᱧ ᱪᱟᱥᱵᱟᱥ ᱠᱚ ᱪᱮᱫ ᱪᱮᱫ ᱞᱮᱠᱟ ᱛᱚᱲᱟ ᱠᱚ ᱜᱤᱰᱤ ᱠᱮᱫᱼᱟ ᱯᱮ ᱥᱮ ᱟᱯᱷᱚᱨ ᱠᱮᱫᱼᱟ ᱯᱮᱥᱮ ᱪᱮ ᱪᱮᱫ ᱞᱮᱠᱟ ᱟᱯᱮ ᱥᱮᱫ ᱫᱚᱠᱚ ᱞᱟᱹᱭᱟ ᱦᱟᱜ
ᱦᱮᱸ ᱟᱞᱮ ᱥᱮᱱ ᱫᱚ ᱪᱟᱥᱵᱟᱥ ᱠᱚᱫᱚ ᱛᱚᱞᱟ ᱠᱚᱫᱚ ᱦᱟᱜ ᱜᱤᱰᱤ ᱵᱟᱲᱟ ᱟᱠᱟᱱᱟ
ᱟᱪᱷᱟ ᱚᱢᱚᱱ ᱠᱟᱱᱟ ᱥᱮ ᱵᱟᱝ
ᱦᱮᱸ ᱚᱢᱚᱱ ᱞᱮᱠᱟ ᱜᱮ ᱟᱫᱚ ᱱᱚᱜᱼᱚᱭ ᱫᱟᱜ ᱠᱚᱜᱮ ᱵᱟᱝ ᱫᱟᱜ ᱵᱟᱲᱟ ᱠᱟᱜᱼᱟ ᱦᱚᱞᱟ ᱫᱟᱜ ᱵᱟᱲᱟ ᱠᱮᱭᱟ ᱠᱟᱹᱡ ᱠᱚᱢ ᱥᱚᱝᱜᱮ
ᱦᱚᱞᱟ ᱪᱮᱫ ᱞᱮᱠᱟ ᱥᱮᱨᱢᱟ ᱡᱟᱹᱲᱤ ᱫᱟᱜ ᱠᱚᱛᱮ ᱪᱮᱫ ᱞᱮᱠᱟ ᱦᱚᱞᱟ ᱦᱩᱭᱮᱱ
ᱥᱮᱨᱢᱟ ᱡᱟᱹᱲᱤ ᱫᱟᱜ ᱫᱚ ᱦᱟᱸᱜ ᱱᱚᱝᱠᱟ ᱦᱩᱭᱱᱟ ᱠᱚᱢᱥᱚᱢ ᱜᱮ ᱦᱩᱭᱱᱟ ᱟᱹᱰᱤ ᱠᱚᱥᱴᱚ ᱜᱮ ᱵᱩᱡᱷᱟᱹᱜ ᱠᱟᱱ ᱛᱟᱦᱮᱱᱟ ᱚᱝᱠᱟ ᱦᱚᱸ ᱵᱟᱝ ᱫᱟᱜ ᱠᱟᱜ ᱛᱟᱦᱮᱱᱟ ᱥᱮ
ᱟᱹᱞᱤᱧ ᱱᱚᱣᱟ ᱦᱩᱲᱩ ᱫᱟᱨᱮ ᱠᱚ ᱵᱟᱧᱪᱟᱜᱼᱟ ᱥᱮ ᱜᱩᱡᱩᱜ ᱞᱮᱠᱟ ᱵᱩᱡᱩᱜ ᱠᱟᱱᱟ ᱞᱟᱹᱭ ᱤᱧ ᱜᱚᱢᱠᱮ ᱞᱟᱹᱭᱟᱞᱤᱧ ᱦᱩᱲᱩ ᱫᱟᱨᱮ ᱠᱚ ᱜᱩᱡᱩᱜ ᱞᱮᱠᱟ ᱥᱮ ᱵᱟᱧᱪᱟᱣ ᱞᱮᱠᱟ ᱵᱩᱡᱩᱜ ᱠᱟᱱᱟ ᱦᱟᱞᱳ ᱞᱟᱹᱭᱤᱧ ᱜᱚᱢᱠᱮ ᱨᱚᱲ ᱵᱟᱹᱵᱤᱱ ᱟᱸᱡᱚᱢ ᱧᱟᱢᱮᱼᱟ ᱞᱟᱭᱹᱤᱧ ᱜᱚᱝᱠᱮ ᱱᱮᱴᱣᱟᱨᱠ ᱠᱟᱹᱡ ᱧᱮᱞ ᱛᱟᱵᱤᱱ ᱵᱤᱱ